ᱦᱮᱸ ᱜᱚᱢᱠᱮ ᱡᱚᱦᱟᱨ ᱜᱮ ᱟᱫᱚ ᱱᱟᱯᱟᱭ ᱵᱟᱲᱟ ᱜᱮ ᱢᱮᱱᱟᱜ ᱵᱚᱱᱟ
ᱦᱮᱸ ᱱᱟᱯᱟᱭ ᱵᱟᱲᱟᱟᱜ ᱜᱮ ᱱᱚᱛᱮ ᱤᱧ ᱥᱮᱫ ᱠᱷᱚᱡ ᱫᱚ ᱟᱢ ᱥᱮᱫ ᱠᱷᱚᱱᱜ ᱜᱮ ᱪᱮᱫ ᱞᱮᱠᱟ ᱚᱱᱛᱮ
ᱟᱨ ᱱᱚᱛᱮ ᱦᱚᱸ ᱟᱹᱰᱤ ᱱᱟᱯᱟᱭ ᱜᱮᱭᱟ ᱱᱤᱛᱚᱜ ᱫᱚ ᱥᱤᱸᱜᱟᱹᱲ ᱵᱮᱲᱟ ᱛᱚ ᱟᱹᱰᱤ ᱪᱚᱨᱚᱠ ᱵᱩᱡᱷᱟᱹᱜ ᱠᱟᱱᱟ ᱦᱚᱭ ᱫᱟᱭ ᱱᱚᱛᱮ ᱵᱟᱦᱨᱮ ᱥᱮᱱ ᱨᱮᱫᱚ ᱞᱚᱞᱚ ᱦᱚᱸᱫᱚ ᱵᱟᱝ ᱵᱩᱡᱷᱟᱹᱜ ᱠᱟᱱᱟ ᱱᱤᱛ ᱫᱚ
ᱟᱪᱪᱷᱟ ᱟᱪᱪᱷᱟ ᱟᱫᱚ ᱟᱞᱮ ᱥᱮᱫ ᱦᱚᱸ ᱦᱚᱭ ᱫᱚᱭ ᱦᱚᱭ ᱵᱟᱲᱟᱭᱮᱫ ᱠᱟᱱ ᱜᱮᱭᱟ ᱟᱨ ᱥᱤᱸᱜᱟᱹᱲ ᱢᱟ ᱥᱤᱸᱜᱟᱹᱲ ᱵᱟᱲᱟ ᱠᱟᱱ ᱜᱮᱭᱟ ᱢᱮᱱᱠᱷᱟᱱ ᱱᱚᱛᱮ ᱫᱚ ᱱᱟᱦᱟᱜ
ᱻ
ᱱᱚᱜᱼᱚᱭ ᱛᱟᱨᱟᱥᱤᱧ ᱵᱮᱞᱟ ᱚᱠᱛᱮ ᱜᱮ ᱱᱟᱦᱱᱟᱜ ᱛᱷᱚᱲᱟ ᱢᱟᱪᱷᱟ ᱵᱤᱡᱤᱨ ᱵᱤᱡᱤᱨ ᱮ ᱫᱟᱜ ᱠᱮᱫᱟ ᱦᱮᱸ ᱟᱫᱚ ᱚᱱᱟ ᱫᱟᱜ ᱤᱭᱟᱹ ᱛᱮᱜᱮ ᱱᱟᱦᱟᱜ ᱦᱚᱭ ᱛᱮ ᱨᱮᱭᱟᱲ ᱢᱟᱪᱷᱟ ᱜᱮ ᱵᱩᱡᱷᱟᱹᱜ ᱠᱟᱱᱟ ᱟᱫᱚ ᱪᱤᱠᱟᱹᱭᱟᱢ ᱚᱱᱮ ᱠᱚ ᱢᱮᱱᱟ ᱢᱳᱥᱩᱚᱢ ᱢᱟ ᱟᱭᱟᱜ ᱵᱮᱯᱟᱨ ᱠᱟᱱᱟ ᱟᱵᱚ ᱫᱚ ᱡᱟᱦᱟᱱᱟᱜ ᱵᱟᱵᱚᱱ ᱢᱮᱱ ᱫᱟᱲᱮᱭᱟᱜᱼᱟ
ᱚᱱᱟ ᱢᱟ ᱠᱟᱛᱷᱟ ᱜᱮ
ᱦᱮᱸ ᱟᱫᱚ ᱴᱷᱤᱠ ᱜᱮᱭᱟ ᱠᱚᱠᱚᱭ ᱡᱟᱦᱟᱱ ᱫᱤᱠᱠᱚᱛ ᱫᱚ ᱵᱟᱝ ᱠᱟᱱᱟ ᱦᱟᱜ ᱸ ᱱᱟᱯᱟᱭ ᱜᱮ ᱵᱩᱡᱷᱟᱹᱜ ᱠᱟᱱᱟ
ᱻ ᱟᱪᱪᱷᱟ ᱟᱯᱮ ᱚᱱᱛᱮ ᱫᱚ ᱛᱤᱥ ᱠᱚ ᱥᱚᱦᱨᱟᱭ ᱚᱜ ᱠᱚᱛᱮ
ᱟᱞᱮ ᱫᱚ ᱱᱟᱦᱟᱜ ᱥᱚᱦᱨᱟᱭ ᱠᱚᱫᱚ ᱱᱚᱜᱼᱚᱭ ᱥᱚᱦᱨᱟᱭ ᱪᱟᱸᱫᱳ ᱨᱮᱢᱟ ᱵᱟᱝ ᱦᱩᱭᱩᱜᱼᱟ ᱱᱚᱜᱼᱚᱭ ᱯᱩᱥ ᱪᱟᱸᱫᱳ ᱨᱮ ᱱᱟ ᱟᱞᱮ ᱫᱚᱞᱮ ᱥᱚᱦᱨᱟᱭᱚᱜ ᱠᱟᱱᱟ
ᱻ
ᱱᱚᱛᱮ ᱥᱟᱱᱛᱟᱲ ᱯᱟᱨᱜᱟᱱᱟ ᱥᱟᱱᱛᱟᱞ ᱯᱟᱨᱜᱟᱱᱟ ᱯᱟᱲᱟᱜ ᱠᱟᱱᱟ ᱛᱚ ᱟᱞᱮ ᱫᱚ ᱟᱫᱚ ᱥᱟᱱᱛᱟᱞ ᱯᱟᱨᱜᱟᱱᱟ ᱨᱮᱦᱚᱸ
ᱦᱮᱸ ᱞᱟᱹᱭ ᱵᱤᱱ ᱞᱟᱹᱭ ᱢᱮ ᱜᱚᱢᱠᱮ
ᱥᱟᱱᱛᱟᱲ ᱯᱚᱨᱜᱟᱱᱟ ᱨᱮᱦᱚᱸ ᱡᱟᱜᱟ ᱡᱟᱜᱟ ᱛᱮᱫᱚ ᱱᱟᱦᱟᱜ ᱱᱚᱛᱮ ᱡᱟᱢᱛᱟᱲᱟ ᱴᱚᱴᱷᱟ ᱚᱱᱛᱮ ᱫᱚ ᱱᱟᱦᱟᱜ ᱡᱟᱱᱛᱟᱲᱟ ᱦᱚᱱᱚᱛ ᱫᱚ ᱱᱟᱦᱟᱜ ᱯᱟᱥ ᱥᱮ ᱚᱱᱛᱮ ᱫᱚ ᱥᱚᱦᱦᱟᱭ ᱪᱟᱸᱫᱳ ᱨᱮᱜᱮ ᱠᱚ ᱥᱚᱦᱨᱟᱭᱚᱜᱼᱟ ᱟᱨ ᱟᱞᱮ ᱥᱮᱫ ᱫᱚ ᱱᱟᱦᱟᱜ ᱱᱚᱣᱟ ᱡᱮᱢᱚᱱ ᱱᱚᱣᱟ ᱯᱟᱠᱩᱲ ᱦᱩᱭᱮᱱᱟ ᱫᱩᱢᱠᱟ ᱦᱩᱭᱱᱟ ᱟᱨ ᱱᱚᱣᱟ ᱫᱮᱣᱜᱷᱚᱨ ᱦᱩᱭᱱᱟ ᱱᱚᱛᱮ ᱥᱟᱦᱮᱵᱽᱜᱚᱸᱧᱡᱽ ᱜᱚᱱᱰᱟ ᱦᱩᱭᱱᱟ ᱱᱚᱛᱮ ᱫᱚ ᱱᱟᱸᱜ ᱱᱚᱜᱼᱚᱭ ᱯᱳᱥ ᱪᱟᱸᱫᱳ ᱨᱮᱞᱮ ᱥᱚᱦᱨᱟᱭᱚᱜ ᱠᱟᱱᱟ ᱱᱟᱦᱟᱜ
ᱟᱪᱪᱷᱟ ᱟᱫᱚ ᱜᱚᱝᱠᱮ ᱤᱧ ᱢᱤᱫᱴᱤᱡ ᱠᱟᱛᱷᱟᱧ ᱞᱟᱹᱭᱟᱢ ᱞᱮᱜᱮ ᱚᱱᱟ ᱫᱚ ᱵᱟᱰᱟᱭ ᱜᱮᱭᱟᱢ ᱥᱮ ᱵᱟᱝ ᱡᱮ ᱢᱟᱱᱮ ᱴᱷᱟᱶ ᱠᱚᱨᱮᱱᱟᱜ ᱧᱩᱛᱩᱢ ᱥᱮ ᱡᱟᱦᱟᱸᱭ ᱦᱚᱲᱟᱜ ᱧᱩᱛᱩᱢ ᱚᱱᱟ ᱠᱚᱫᱚ ᱪᱮᱛᱟ ᱱᱚᱣᱟ ᱮᱯᱨᱮ ᱨᱚᱯᱚᱲ ᱥᱚᱢᱚᱭ ᱫᱚ ᱢᱟᱱᱟᱣ ᱠᱟᱫᱟ ᱠᱚ
ᱦᱮᱸ ᱦᱮᱸ ᱚᱱᱟ ᱢᱟ ᱦᱮᱸ ᱦᱮᱸ ᱦᱮᱸ ᱟᱫᱚ ᱡᱟᱦᱟᱸᱭᱟᱜ ᱚᱱᱠᱟ ᱯᱟᱨᱥᱚᱱᱟᱞᱤ ᱧᱩᱛᱩᱢ ᱧᱩᱛᱩᱢ ᱫᱚ ᱱᱟᱦᱟᱜ ᱵᱟᱞᱟᱝ
ᱦᱮᱸ ᱚᱱᱟᱢᱟ ᱴᱷᱤᱠ ᱜᱮᱭᱟ ᱟᱫᱚ ᱪᱮᱫᱟᱜ ᱞᱟᱹᱭ ᱠᱮᱫᱟ ᱠᱚ ᱴᱷᱟᱶ ᱠᱚᱨᱮᱱᱟᱜ ᱧᱩᱛᱩᱢ ᱵᱟᱝ ᱞᱟᱹᱭᱟ ᱚᱱᱟ ᱛᱮᱜᱮ ᱢᱟᱱᱮ ᱤᱧᱟᱹᱜ ᱛᱤᱱᱟᱹᱜ ᱴᱟᱜ ᱵᱟᱰᱟᱭ ᱢᱮᱱᱟᱜᱼᱟ ᱟᱫᱚ ᱦᱟᱸᱜ ᱱᱤᱛ ᱟᱨᱦᱚᱸ ᱡᱩᱫᱤ ᱯᱟᱞᱮ ᱠᱚ ᱪᱮᱫᱮ ᱱᱤᱭᱚᱢ ᱠᱚᱠᱚ ᱵᱚᱫᱚᱞᱮᱫᱼᱟ ᱥᱮ ᱪᱮᱫ
ᱟ ᱟᱪᱪᱷᱟ ᱴᱷᱤᱠ ᱴᱷᱤᱠ ᱚᱱᱟ ᱢᱟ ᱱᱟᱯᱟᱭ ᱠᱟᱛᱷᱟ ᱠᱟᱱ ᱜᱮᱭᱟ
ᱦᱳᱭ ᱦᱳᱭ ᱟᱫᱚ ᱟᱫᱚ ᱚᱱᱟ ᱟᱫᱚ ᱚᱱᱮ ᱥᱚᱦᱨᱟᱭ ᱡᱮ ᱟᱯᱮ ᱚᱱᱛᱮ ᱱᱚᱝᱠᱟ ᱠᱚ ᱢᱟᱱᱟᱣᱟ ᱚᱱᱟ ᱡᱟᱦᱟᱸ ᱟᱹᱨᱩᱵ ᱯᱷᱮᱨᱟᱣ ᱥᱮ ᱱᱚᱛᱮ ᱢᱮᱱᱮᱡ ᱢᱤᱫ ᱢᱟᱱᱮ ᱟᱞᱮ ᱥᱮᱱ ᱫᱚ ᱦᱟᱸᱜ ᱱᱚᱝᱠᱟ ᱤᱭᱟᱹ ᱥᱚᱢᱚᱭ ᱜᱮ ᱦᱩᱭᱩᱜᱼᱟ ᱚᱱᱟ ᱡᱟᱦᱟᱸ ᱫᱚ ᱟᱥᱤᱱ ᱠᱟᱨᱛᱤᱠ ᱪᱟᱸᱫᱳ ᱯᱚᱨᱮ ᱦᱳᱭᱳᱼᱟ ᱚᱱᱟ ᱫᱚ ᱚᱱᱟ ᱡᱟᱦᱟᱸ ᱫᱚ ᱟᱥᱤᱱ ᱫᱚ ᱵᱟᱝ ᱯᱚᱨᱮ ᱯᱚᱨᱮ ᱡᱟᱦᱟᱸ ᱫᱚ ᱠᱟᱹᱞᱤ ᱯᱩᱡᱟᱹ ᱯᱚᱨᱮ ᱦᱟᱸᱜ ᱠᱚ ᱥᱚᱨᱦᱟᱭᱚᱜ ᱠᱟᱱᱟ ᱦᱮᱸ ᱥᱮ
ᱟᱪᱪᱷᱟ ᱟᱪᱪᱷᱟ ᱦᱮᱸ ᱦᱮᱸ ᱚᱱᱟ ᱫᱚ ᱥᱚᱦᱨᱟᱭ ᱪᱟᱸᱫᱳ ᱜᱮ ᱯᱟᱲᱟᱜᱼᱟ ᱟᱵᱚ ᱦᱚᱲ ᱞᱮᱠᱟ ᱛᱮᱫᱚ ᱦᱟᱸᱜ
ᱥᱚᱦᱚᱨᱟᱭ ᱪᱟᱸᱫᱳ ᱜᱮ ᱴᱷᱤᱠ ᱟᱫᱚ ᱟᱯᱮ ᱚᱱᱛᱮ ᱚᱱᱟ ᱯᱷᱟᱨᱟᱠ ᱪᱮᱫᱟᱜ
ᱟᱨ ᱯᱷᱟᱨᱟᱠ ᱫᱚ ᱱᱚᱛᱮ ᱫᱚ ᱱᱚᱣᱟ ᱤᱭᱟᱹᱛᱮ ᱛᱮ ᱦᱟᱯᱲᱟᱢ ᱠᱚᱠᱚ ᱞᱟᱹᱭᱟ ᱥᱮ ᱱᱩᱠᱩ ᱢᱟᱱᱮ ᱚᱱᱠᱟᱱ ᱩᱱᱠᱩ ᱦᱟᱲᱟᱢ ᱦᱚᱲ ᱠᱚᱠᱚ ᱞᱟᱹᱭᱟ ᱦᱟᱸᱜ ᱵᱚᱞᱮ ᱱᱚᱛᱮ ᱫᱚ ᱯᱟᱹᱦᱤᱞ ᱫᱚ ᱱᱚᱜᱼ ᱱᱚᱝᱠᱟ ᱦᱩᱞ ᱦᱩᱭ ᱞᱮᱱᱟ ᱛᱚ
ᱟᱪᱪᱷᱟ
ᱟᱫᱚ ᱱᱚᱣᱟ ᱦᱩᱞ ᱡᱚᱠᱷᱚᱱ ᱦᱩᱭ ᱞᱮᱱᱟ ᱟᱫᱚ ᱩᱱ ᱠᱷᱚᱱ ᱜᱮ ᱱᱟᱦᱟᱸᱜ ᱱᱚᱛᱮ ᱫᱚ ᱱᱚᱣᱟ ᱥᱚᱦᱚᱨᱟᱭ ᱪᱟᱸᱫᱳ ᱢᱟ ᱚᱱᱟ ᱦᱩᱞ ᱛᱮᱜᱮ ᱯᱟᱨᱚᱢᱮᱱᱟ ᱢᱟᱱᱮ ᱥᱚᱨᱦᱟᱭ ᱪᱟᱸᱫ ᱨᱮᱫᱚ ᱱᱟᱜ ᱦᱩᱞ ᱜᱮ ᱛᱟᱦᱮᱸᱠᱟᱱᱟ ᱵᱷᱤᱲᱵᱲᱟᱠᱟ ᱦᱮᱸ ᱱᱚᱣᱟ ᱯᱮᱜᱮᱞ ᱡᱩᱱ ᱠᱷᱚᱱ ᱦᱩᱞ ᱠᱚ ᱮᱦᱚᱵ ᱠᱮᱫᱟ ᱛᱚ ᱛᱚᱛᱮ ᱜᱮ ᱛᱟᱦᱮᱭᱮᱱᱟ ᱦᱩᱞ ᱫᱚ ᱟᱫᱚ ᱚᱱᱮ ᱚᱱᱟ ᱵᱟᱠᱷᱟᱱ ᱛᱮ
ᱦᱮᱸ ᱛᱟᱨᱯᱚᱨᱮ ᱟᱫᱚ ᱪᱤᱠᱟᱹᱭᱮᱱᱟ
ᱚᱱᱮ ᱚᱱᱟ ᱠᱟᱠᱷᱟᱱ ᱛᱮᱜᱮ ᱱᱚᱛᱮ ᱫᱚ ᱦᱟᱜ ᱚᱱᱮ ᱦᱩᱞ ᱤᱭᱟᱹ ᱛᱮᱠᱚ ᱤᱭᱟᱹ ᱞᱮᱱᱛᱮ ᱟᱫᱚ ᱵᱟᱠ ᱥᱚᱦᱨᱟᱭ ᱫᱟᱲᱮᱭᱟᱫᱟ ᱟᱫᱚ ᱚᱱᱟ ᱤᱭᱟᱹ ᱛᱮᱜᱮ ᱛᱟᱭᱚᱢ ᱢᱟ ᱦᱟᱱᱟ ᱯᱳᱥ ᱪᱟᱸᱫᱳ ᱥᱮᱫ ᱠᱚ ᱥᱚᱦᱨᱟᱭᱱᱟ ᱡᱚᱛᱚ ᱦᱩᱲᱩ ᱠᱚ ᱜᱮᱫ ᱵᱟᱲᱟ ᱠᱟᱛᱮᱛ
ᱚ ᱢᱟᱱᱮ ᱟᱫᱚ ᱚᱱᱟ ᱛᱟᱭᱚᱢ ᱠᱷᱚᱱᱜᱮ ᱟᱫᱚ ᱚᱱᱟ ᱥᱮᱨᱣᱟᱴᱟᱜ ᱜᱮ ᱚᱱᱛᱮ ᱫᱚ ᱥᱟᱵ ᱫᱚᱦᱚ ᱠᱮᱫᱟ ᱠᱚ ᱵᱟᱝ ᱚ ᱟᱪᱪᱷᱟ ᱟᱪᱪᱷᱟ ᱦᱮᱸ ᱛᱟᱦᱞᱮ ᱟᱫᱚ ᱡᱮᱞᱮᱠᱟ ᱩᱱ ᱚᱠᱛᱚ ᱢᱟ ᱟᱵᱚ ᱢᱟᱵᱚᱱ ᱥᱟᱠᱨᱟᱛᱚᱜ ᱜᱮᱭᱟ ᱦᱮᱸᱥᱮ ᱩᱱ ᱥᱚᱢᱚᱭ ᱠᱚᱫᱚ ᱯᱟᱛᱲᱟ ᱯᱤᱴᱷᱟᱹ ᱠᱚ ᱦᱩᱭᱩᱜᱼᱟ ᱚᱲᱟᱜ ᱚᱲᱟᱜ ᱥᱟᱱᱟᱢᱟᱜ ᱚᱲᱟᱜ ᱨᱮᱜᱮ ᱟᱫᱚ ᱟᱯᱮ ᱫᱚ ᱚᱱᱛᱮ ᱥᱟᱠᱨᱟᱛ ᱨᱮᱱᱟᱜ ᱪᱮᱫ ᱞᱮᱠᱟ
ᱥᱟᱠᱨᱟᱛ ᱫᱚ ᱱᱟᱦᱟᱜ ᱱᱚᱛᱮ ᱫᱚ ᱟᱞᱮ ᱫᱚ ᱱᱚᱜᱼᱚᱭ ᱥᱚᱦᱨᱟᱭ ᱡᱮ ᱦᱩᱭᱩᱜ ᱠᱟᱱ ᱱᱚᱣᱟ ᱥᱚᱦᱨᱚᱟᱭ
ᱦᱮᱸ
ᱢᱚᱬᱮ ᱢᱟᱦᱟ ᱥᱚᱦᱨᱟᱭ ᱚᱠᱟ ᱠᱟᱱᱟ ᱱᱚᱣᱟ ᱢᱚᱬᱮ ᱢᱟᱦᱟ ᱥᱚᱦᱨᱟᱭ ᱛᱟᱭᱚᱢ ᱜᱮ ᱱᱟᱦᱟᱜ ᱚᱱᱟ ᱢᱩᱪᱟᱹᱫ ᱨᱮᱜᱮ ᱱᱟᱦᱟᱜ ᱟᱞᱮᱚ ᱦᱚᱭᱛᱳ ᱢᱤᱫ ᱫᱤᱱ ᱞᱮᱮ ᱵᱟᱫ ᱦᱚᱭᱛᱳ ᱚᱱᱠᱟ
ᱦᱳᱭᱛᱳ ᱮᱭᱟᱭ ᱢᱟᱦᱟᱞᱟᱞᱮ ᱵᱟᱫ ᱟᱨ ᱱᱟᱦᱟᱜ ᱤᱭᱟᱹ ᱫᱚ ᱚᱱᱟ ᱥᱟᱠᱨᱟᱛ ᱫᱚᱞᱮ ᱢᱟᱱᱟᱣᱟ
ᱚ
ᱢᱟᱱᱮ ᱱᱚᱛᱮᱱ ᱠᱚ ᱟᱞᱮ ᱫᱚ ᱡᱟᱹᱥᱛᱤ ᱠᱟᱭ ᱛᱮᱫᱚᱞᱮ ᱵᱟᱰᱟᱭᱟ ᱢᱟᱱᱮ ᱱᱚᱛᱮᱱ ᱠᱚ ᱚᱞᱮ ᱫᱚ ᱡᱟᱥᱛᱤ ᱠᱟᱭ ᱛᱮ ᱵᱟᱰᱟᱭᱟ ᱱᱚᱣᱟ ᱫᱚ ᱥᱚᱦᱚᱨᱟᱭ ᱨᱮᱭᱟᱜ ᱢᱤᱫ ᱦᱟᱹᱴᱤᱧ ᱠᱟᱱ ᱥᱟᱦᱨᱟᱭ ᱨᱮᱭᱟᱜ ᱢᱤᱫ ᱦᱟᱴᱤᱝ ᱜᱮᱭᱟ ᱢᱮᱱᱠᱷᱟᱱ ᱥᱟᱠᱨᱟᱛ ᱢᱟ ᱥᱚᱦᱨᱟᱭ ᱨᱮᱭᱟᱜ ᱫᱚ ᱦᱟᱹᱴᱤᱧ ᱢᱟ ᱵᱟᱝ ᱠᱟᱱᱟ ᱯᱟᱥᱮᱫ
ᱢᱟᱱᱮ ᱱᱚᱛᱮ ᱨᱮ ᱪᱮᱫᱞᱮᱠᱟ ᱠᱚ ᱢᱟᱱᱟᱣᱮᱫ ᱫᱚ ᱥᱟᱠᱨᱟᱛ ᱢᱟᱦᱟ ᱟᱵᱚ ᱢᱟ ᱚᱱᱟ ᱥᱮᱨᱢᱟ ᱢᱩᱪᱟᱹᱫ ᱨᱮᱵᱚᱱ ᱠᱚᱨᱟᱣ ᱮᱫᱟ ᱥᱮ
ᱟᱪᱪᱷᱟ
ᱟᱨ ᱟᱵᱚᱣᱟᱜ ᱢᱟᱚᱛᱚ ᱥᱮᱨᱢᱟ ᱨᱮᱱᱟᱜ ᱮᱛᱚᱦᱚᱵ ᱢᱟ ᱢᱟᱜᱽ ᱵᱚᱸᱜᱟ ᱜᱮ ᱦᱩᱭᱩᱜᱜ ᱠᱟᱱᱟ ᱯᱩᱭᱭᱞᱩ ᱮᱛᱚᱦᱚᱵ ᱟᱨ ᱟᱵᱚ ᱫᱚ ᱥᱟᱠᱨᱟᱛᱚᱜ ᱠᱟᱱᱟ ᱵᱚᱱ ᱪᱟᱹᱛ ᱵᱚᱸᱜᱟ ᱦᱟᱸᱜ
ᱟᱪᱪᱷᱟ
ᱦᱮ ᱵᱷᱩᱞᱤᱧ ᱞᱟᱹᱭ ᱠᱮᱫᱟ ᱢᱚᱱᱮ ᱪᱟᱹᱛ
ᱢᱟᱜᱽ ᱨᱮᱜᱮ ᱱᱟᱦᱟᱜ ᱤᱭᱟᱹ ᱫᱚ ᱥᱟᱠᱨᱟᱛ ᱫᱚ ᱦᱩᱭᱩᱜ
ᱦᱮᱸ ᱚᱱᱟ ᱥᱟᱠᱨᱟᱛ ᱯᱚᱨᱮ ᱜᱮᱛᱚ ᱢᱟᱜᱷ ᱵᱚᱱ ᱡᱚᱢ ᱫᱟᱥᱮ
ᱦᱩ ᱦᱩ ᱟᱫᱚ ᱟᱯᱮ ᱥᱮᱱᱟᱜ ᱠᱟᱹᱴᱤᱡ ᱛᱷᱚᱲᱟ ᱞᱟᱹᱭ ᱛᱟᱞᱟᱝ ᱢᱮᱥᱮ ᱛᱷᱚᱲᱟ ᱵᱷᱮᱜᱟᱨ ᱢᱟᱪᱷᱟ ᱵᱩᱡᱷᱟᱹᱜ ᱠᱟᱱᱟ ᱚᱱᱟ ᱥᱟᱠᱨᱟᱛ ᱤᱫᱤ ᱠᱟᱛᱮᱫ ᱜᱮ ᱛᱷᱚᱲᱟ ᱞᱟᱹᱭ ᱛᱟᱞᱟᱝ ᱢᱮ
ᱥᱟᱠᱨᱟᱛ ᱤᱫᱤ ᱟᱞᱮ ᱱᱚᱛᱮ ᱫᱚ ᱦᱟᱸᱜ ᱥᱟᱠᱨᱟᱛ ᱢᱟ ᱯᱮ ᱫᱤᱱ ᱞᱮᱠᱟ ᱠᱚ ᱢᱟᱱᱟᱣᱮᱫᱼᱟ ᱦᱟᱸᱜ ᱯᱳᱭᱞᱳ ᱯᱳᱭᱞᱳ ᱢᱟᱦᱟ ᱫᱚ ᱤᱧ ᱦᱚᱸᱚᱸ ᱥᱟᱠᱨᱟᱛ ᱵᱮᱥ ᱞᱮᱠᱟ ᱵᱟᱧ ᱩᱭᱦᱟᱹᱨ ᱧᱟᱢᱮᱫᱼᱟ ᱯᱨᱚᱛᱷᱚᱢ ᱫᱤᱱ ᱫᱚ ᱱᱚᱜᱼᱚ ᱱᱚᱝᱠᱟ ᱡᱮ ᱚᱲᱟᱜ ᱠᱚᱠᱚ ᱜᱮᱡ ᱜᱩᱨᱤᱡᱼᱟ ᱥᱟ ᱠᱚ ᱵᱟᱲᱟᱭᱟᱠᱚ
ᱦᱮᱸ ᱦᱮᱸ ᱦᱮᱸ
ᱦᱤᱞᱳᱜ ᱧᱤᱫᱟᱹ ᱜᱮ ᱚᱱᱟ ᱦᱤᱞᱳᱜ ᱫᱚ ᱪᱮᱫ ᱵᱟᱠᱚ ᱪᱤᱠᱟᱸᱭᱟ ᱛᱟᱨ ᱯᱚᱨᱮᱨ ᱫᱤᱱ ᱯᱚᱨᱮ ᱧᱤᱫᱟᱹ ᱠᱚ ᱯᱤᱴᱷᱟᱹ ᱠᱚᱠᱚ ᱤᱥᱤᱱᱟ
ᱦᱮᱸ
ᱦᱮᱸ ᱚᱱᱮ ᱪᱮᱫ ᱵᱚᱱ ᱢᱮᱛᱟᱜ ᱠᱟᱱᱟ ᱚᱱᱟ ᱫᱚ ᱦᱟᱸᱜ ᱥᱤᱧ ᱥᱟᱠᱨᱟᱛ ᱟᱨ ᱪᱟᱹᱣᱰᱤ
ᱦᱮᱸ
ᱟᱫᱚ ᱤᱧ ᱮᱠᱫᱚᱢ ᱢᱟᱱᱮ ᱤᱱᱟᱜ ᱢᱚᱱᱮ ᱠᱷᱚᱱ ᱳᱰᱚᱝ ᱠᱟᱱᱟ ᱱᱚᱣᱟ ᱠᱟᱛᱷᱟᱴᱟᱜ ᱡᱮ ᱥᱤᱧ ᱥᱟᱠᱨᱟᱛ ᱫᱚ ᱦᱩᱭᱩᱜ ᱦᱮᱸ ᱦᱮᱸᱦᱳ ᱚᱱ ᱚᱱᱮ ᱚᱱᱮ ᱚᱱᱠᱟᱜᱮ ᱟᱫᱚ ᱯᱳᱭᱞᱩ ᱫᱤᱱ ᱢᱟ ᱟᱹᱭᱩᱵ ᱵᱮᱲᱟ ᱚᱱᱮ ᱚᱱᱠᱟ ᱯᱤᱴᱷᱟᱹ ᱠᱚᱠᱚ ᱛᱮᱭᱟᱨᱟ
ᱦᱮᱸ
ᱦᱮᱸᱥᱮ ᱥᱩᱠᱨᱤ ᱴᱩᱠᱨᱤ ᱜᱚᱡ ᱠᱟᱛᱮ ᱥᱩᱠᱨᱤ ᱡᱤᱞ ᱯᱤᱴᱷᱟᱹ ᱠᱚ ᱛᱮᱭᱟᱨᱟ ᱟᱫᱚ ᱚᱱᱟᱜᱮ ᱠᱟᱹᱴᱤᱡ ᱵᱚᱸᱜᱟ ᱵᱟᱲᱟᱛᱮᱫ ᱠᱚ ᱡᱚᱢᱟ ᱛᱟᱯᱚᱨᱮ ᱛᱟᱨ ᱫᱚᱥᱟᱨ ᱦᱤᱞᱳᱜ ᱟᱵᱟᱨ ᱵᱷᱳᱨ ᱛᱮᱠᱚ ᱵᱮᱨᱮᱫ ᱛᱮ ᱟᱨᱦᱚᱸ ᱠᱚ ᱤᱥᱤᱱ ᱵᱟᱥᱟᱝᱼᱟ ᱟᱨᱦᱚᱸ ᱛᱚᱠᱷᱚᱱ ᱫᱚ ᱵᱚᱸᱜᱟ ᱠᱚᱣᱟ ᱠᱚ ᱟᱵᱚᱨᱮᱱ ᱡᱟᱦᱟᱸ ᱯᱩᱨᱩᱫᱷᱩᱞ ᱠᱚ ᱢᱮᱱᱟᱜ ᱠᱚᱣᱟ ᱵᱚᱸᱜᱟ ᱵᱩᱨᱩ ᱠᱚ ᱢᱟᱱᱮ ᱚᱲᱟᱜ ᱨᱮᱱ ᱚᱲᱟᱜ ᱵᱷᱤᱛᱤᱨ ᱨᱮᱵᱚᱱ ᱵᱚᱸᱜᱟᱭᱟ ᱩᱱ ᱥᱚᱢᱚᱭ ᱫᱚ ᱦᱟᱸᱜ ᱯᱤᱴᱷᱟᱹ ᱞᱟᱹᱰᱩ ᱠᱚ ᱛᱮᱭᱟᱨᱚᱜᱼᱟ ᱟᱹᱰᱤ ᱜᱟᱱ ᱜᱮ ᱚᱠᱚᱭ ᱪᱮᱫ ᱞᱮᱠᱟ ᱠᱚ ᱛᱮᱭᱟᱨᱮᱫᱟ ᱚᱱᱮ ᱚᱱᱠᱟ ᱥᱟᱠᱨᱟᱛ ᱢᱟ ᱦᱩᱭᱩᱜ ᱠᱟᱱᱟ ᱦᱟᱸᱜ ᱦᱳᱭ ᱦᱳᱭ ᱟᱫᱚ ᱟᱨ ᱥᱟᱠᱨᱟᱛ ᱨᱮᱱᱟᱜ ᱫᱚ ᱪᱮᱫᱠᱟᱧ ᱞᱟᱹᱭ ᱠᱮᱭᱟ ᱤᱱᱟᱹ ᱠᱚᱜᱮ ᱤᱧ ᱢᱟᱧ ᱩᱭᱦᱟᱹᱨᱮᱜᱼᱟ ᱱᱤᱛ ᱢᱟ
ᱟᱪᱪᱷᱟ ᱠᱟᱹᱢᱤ ᱦᱚᱨᱟ ᱫᱚ ᱟᱪᱪᱷᱟ ᱤᱱᱟᱹᱜ ᱜᱮ ᱜᱟᱱ ᱟᱢᱮᱢ ᱩᱭᱦᱟᱹᱨ ᱠᱮᱫ ᱛᱟᱞᱟᱝᱟ ᱴᱷᱤᱠ ᱜᱮᱭᱟ ᱟᱹᱰᱤ ᱱᱟᱯᱟᱭ ᱛᱚᱵᱮ ᱤᱧ ᱟᱞᱮ ᱥᱮᱱᱟᱜ ᱤᱧ ᱞᱟᱹᱭ ᱞᱮ ᱛᱟᱞᱟᱝ ᱜᱮ ᱛᱚᱵᱮ ᱟᱞᱮ ᱫᱚ ᱱᱟᱦᱟᱜ ᱱᱚᱛᱮ ᱫᱚ ᱱᱚᱝᱠᱟ ᱞᱮᱠᱟᱞᱮ ᱥᱟᱠᱨᱟᱛᱚᱜ ᱠᱟᱱᱟ ᱢᱟᱱᱮ ᱟᱞᱮ ᱫᱚ ᱯᱮ ᱢᱟᱦᱟᱢ ᱞᱟᱹᱭ ᱠᱮᱫᱟ ᱛᱚ ᱟᱞᱮ ᱥᱮᱫ ᱫᱚ ᱯᱮ ᱢᱟᱦᱟ ᱫᱚ ᱵᱟᱹᱱᱩᱜᱼᱟ ᱢᱟᱱᱮ ᱯᱮ ᱢᱟᱦᱟ ᱫᱚ ᱛᱚ ᱱᱚᱣᱟ ᱤᱭᱟᱹᱛᱮ ᱵᱟᱹᱱᱩᱜᱼᱟ
ᱟᱹᱰᱤ ᱫᱤᱱ ᱠᱷᱚᱡ ᱜᱮ ᱚᱱᱠᱟ ᱜᱮ ᱧᱮᱞ ᱟᱹᱜᱩ ᱦᱩᱭ ᱠᱟᱱᱟ ᱟᱨ ᱮ ᱟᱪᱪᱷᱟ ᱢᱤᱫᱴᱮᱱᱤᱧ ᱠᱩᱞᱤ ᱢᱮᱭᱟ ᱟᱪᱪᱷᱟ ᱥᱟᱠᱨᱟᱛ ᱟᱨ ᱵᱮᱡᱷᱟ ᱫᱚ ᱱᱚᱣᱟ ᱡᱩᱫᱟᱹ ᱡᱩᱫᱟᱹ ᱜᱮᱭᱟ ᱥᱮ ᱪᱮᱫ ᱞᱮᱠᱟ
ᱵᱟᱝᱟ ᱵᱟᱝᱟ ᱵᱟᱝᱟ ᱚᱱᱟ ᱫᱚ ᱥᱟᱠᱨᱟᱛ ᱨᱮᱜᱮ ᱠᱚ ᱛᱩᱧᱟᱠᱚ ᱦᱟᱸᱜ
ᱦᱳᱭ ᱥᱟᱠᱨᱟᱛ ᱨᱮᱜᱮ ᱵᱷᱮᱡᱟ ᱠᱚ ᱛᱩᱧᱟᱹ ᱵᱟᱝ ᱟᱫᱚ ᱦᱳᱭ ᱚᱱᱮ ᱦᱮᱸ ᱚᱱᱮ ᱚᱱᱟᱜᱮ ᱟᱞᱮ ᱫᱚ ᱱᱟᱦᱟᱜ ᱮᱠᱮᱱ ᱢᱤᱫ ᱫᱤᱱ ᱠᱷᱟᱹᱞᱤ ᱢᱤᱫ ᱫᱤᱱ ᱞᱮ ᱢᱟᱱᱟᱣᱟ ᱟᱨ ᱚᱱᱟ ᱨᱮᱱᱟᱜ ᱠᱟᱹᱢᱤ ᱦᱚᱨᱟ ᱫᱚ ᱱᱚᱝᱠᱟ ᱠᱟᱱᱟ ᱥᱮᱛᱟᱜ ᱠᱷᱚᱱ ᱱᱟᱦᱟᱜ ᱜᱚᱰᱮᱛ ᱡᱟᱦᱟᱸᱭ ᱠᱟᱱᱟᱭ ᱩᱱᱤ ᱫᱚ ᱱᱟᱦᱟᱜ ᱱᱩᱠᱩ ᱟᱵᱚᱨᱮᱱ ᱱᱩᱠᱩ ᱵᱚᱸᱜᱟ ᱵᱩᱨᱩᱣᱟ ᱠᱩ ᱞᱟᱹᱜᱤᱫ ᱱᱩᱠᱩ ᱵᱟᱞᱮ ᱥᱤᱢᱮ ᱤᱭᱟᱹ ᱠᱚᱣᱟ ᱩᱴᱷᱟᱹᱣ ᱠᱚᱣᱟ ᱟᱨ ᱪᱩᱨᱩᱡ ᱪᱟᱣᱞᱮ ᱵᱩᱞᱩᱝ ᱥᱟᱥᱟᱝ ᱱᱚᱣᱟ ᱢᱟᱱᱮ ᱦᱮᱸ ᱡᱚᱛᱚ ᱚᱲᱟᱜ ᱮ ᱩᱴᱷᱟᱹᱣᱟ ᱟᱨ ᱦᱟᱸᱜ ᱡᱚᱛᱚ ᱚᱲᱟᱜ ᱠᱷᱚᱱ ᱠᱚᱭ ᱠᱟᱛᱮ ᱚᱱᱟ ᱫᱚ ᱪᱩᱨᱩᱡ ᱪᱟᱣᱞᱮ ᱩᱴᱷᱟᱹᱣ ᱠᱟᱛᱮ ᱛᱮ ᱴᱟᱺᱰᱤ ᱠᱚ ᱤᱫᱤᱭᱟ ᱡᱟᱦᱟᱸ ᱫᱚ ᱥᱟᱠᱨᱟᱛ ᱡᱟᱦᱟᱸ ᱵᱮᱡᱟ ᱵᱚᱱ ᱛᱩᱧᱟ
ᱟᱪᱪᱷᱟ
ᱚᱱᱟ ᱢᱟᱲᱟᱝ ᱨᱮ ᱚᱱᱟ ᱠᱚ ᱤᱫᱤ ᱠᱟᱛᱮ ᱡᱚᱜᱽ ᱢᱟᱺᱡᱷᱤ ᱫᱚ ᱴᱟᱢᱟᱠ ᱟᱱᱛᱮ ᱪᱟᱞᱟᱜᱼᱟ᱾ ᱢᱤᱫᱴᱮᱱ ᱠᱟᱭᱨᱟ ᱫᱟᱨᱮ ᱟᱨ ᱵᱟᱝ ᱮᱨᱟᱰᱚᱢ ᱫᱟᱨᱮ ᱱᱤᱭᱟᱹ ᱠᱤᱱ ᱵᱟᱨᱭᱟ ᱢᱚᱫᱽᱫᱷᱮ ᱨᱮ ᱡᱟᱦᱟᱸᱴᱟᱜ ᱜᱮ᱾ ᱡᱟᱦᱟᱸ ᱟᱛᱳ ᱨᱮ ᱠᱟᱭᱨᱟ ᱫᱟᱨᱮ ᱢᱮᱱᱟᱜᱼᱟ ᱚᱸᱰᱮ ᱫᱚ ᱠᱟᱭᱨᱟ ᱟᱨ ᱡᱟᱦᱟᱸ ᱟᱛᱳ ᱨᱮ ᱮᱨᱟᱰᱚᱢ ᱫᱟᱨᱮ ᱦ ᱢᱮᱱᱟᱜᱼᱟ᱾ ᱚᱸᱰᱮ ᱫᱚ ᱮᱨᱟᱰᱚᱢ ᱫᱟᱨᱮ ᱦᱮ ᱢᱟᱱᱮ ᱟᱠᱚ ᱡᱟᱦᱟᱸ ᱞᱮᱠᱟ ᱠᱚ ᱢᱟᱱᱟᱣ ᱵᱟᱛᱟᱣ ᱟᱹᱜᱩᱭᱮᱫ ᱠᱟᱱᱟ᱾ ᱠᱟᱱᱟ ᱟᱨ ᱚᱠᱟᱴᱟᱜ ᱡᱤᱱᱤᱥ ᱩᱱᱠᱩ ᱛᱟᱞᱟᱨᱮ ᱧᱟᱢᱚᱜ ᱠᱟᱱᱟ ᱦᱟᱜ᱾ ᱚᱱᱟᱴᱟᱜ ᱜᱮᱠᱚ ᱵᱮᱵᱚᱦᱟᱨᱮᱫ ᱠᱟᱱᱟ ᱦᱟᱜ᱾ ᱟᱫᱚ ᱟᱞᱮ ᱫᱚ ᱱᱚᱰᱮ ᱫᱚᱧ ᱧᱮᱞ ᱟᱹᱜᱩ ᱠᱟᱜᱼᱟ᱾ ᱟᱞᱮ ᱟᱹᱛᱩ ᱨᱮᱫᱚ ᱥᱮᱫᱟᱭ ᱠᱷᱚᱱᱜ ᱜᱮ ᱠᱟᱭᱨᱟ ᱫᱟᱨᱮ ᱠᱚ ᱟᱹᱜᱩᱭᱟ ᱟᱨ ᱚᱱᱟᱜᱮ ᱴᱟᱢᱟᱠ ᱟᱱᱛᱮ ᱮᱠᱫᱚᱢ ᱨᱩ ᱨᱩ ᱛᱮᱠᱚ ᱟᱹᱜᱩ ᱠᱮᱫ ᱜᱮ ᱱᱟᱦᱟᱜ ᱟᱨ ᱛᱟᱭᱚᱢᱛᱮ ᱚᱱᱟᱫᱚ ᱚᱸᱰᱮ ᱵᱚᱸᱜᱟᱼᱵᱩᱨᱩ ᱵᱟᱲᱟ ᱠᱟᱛᱮᱫ ᱟᱫᱚ ᱚᱱᱟ ᱫᱚᱠᱚ ᱵᱤᱫ ᱠᱮᱫ ᱜᱮ ᱟᱫᱚ ᱚᱱᱮ ᱵᱚᱡᱷᱟ ᱛᱩᱧ ᱛᱟᱭᱚᱢ ᱛᱮᱫᱚ ᱚᱸᱰᱮ ᱤᱢᱧᱟ ᱯᱟᱹᱦᱤᱞ ᱫᱚ ᱢᱟᱹᱡᱷᱤ ᱯᱟᱨᱟᱱᱤᱠ ᱠᱚ ᱛᱩᱧ ᱞᱟᱦᱟᱭᱟ᱾
ᱟᱪᱪᱷᱟ
ᱵᱟᱦᱨᱮ ᱨᱮᱱ ᱦᱚᱲ ᱦᱚᱸᱠᱚ ᱛᱩᱧᱟ ᱟᱨ ᱛᱩᱧ ᱠᱟᱛᱮᱫ
ᱦᱮᱸ ᱛᱟᱨᱯᱚᱨᱮ
ᱥᱮ ᱡᱟᱦᱟᱸᱭ ᱚᱱᱟᱠᱚ ᱪᱟᱞᱟᱣᱮᱱ ᱜᱮ ᱟᱨ ᱚᱱᱟ ᱡᱟᱦᱟᱸ ᱤᱭᱟᱹ ᱴᱮᱡ ᱠᱚ ᱵᱷᱩᱜᱟᱹᱨ ᱠᱮᱫ ᱜᱮ
ᱦᱩᱸ ᱟ
ᱢᱚᱬᱮ ᱴᱷᱮᱡ ᱵᱷᱩᱜᱟᱹᱨ ᱠᱟᱛᱮᱫ ᱱᱟᱦᱟᱜ ᱩᱱᱠᱩ ᱩᱱᱤ ᱫᱚ ᱩᱱᱤ ᱚᱠᱚᱭ ᱡᱚᱥ ᱠᱮᱫ ᱩᱱᱤ ᱫᱚ ᱚᱸᱰᱮ ᱠᱷᱚᱡ ᱡᱚᱜᱽ ᱢᱟᱺᱡᱷᱤ ᱜᱷᱚᱲᱟ ᱟᱹᱜᱩᱭᱮᱭᱟ ᱱᱚᱰᱮ ᱟ ᱚᱸᱰᱮ ᱦᱟᱹᱵᱤᱡ ᱦᱮᱸ ᱚᱸᱰᱮ ᱚᱸᱰᱮ ᱦᱟᱹᱵᱤᱡ ᱜᱷᱚᱲᱟ ᱟᱹᱜᱩ ᱠᱮᱫᱮ ᱜᱮ᱾ ᱟᱫᱚ ᱚᱸᱰᱮ ᱠᱷᱚᱡ ᱮᱱᱮᱡ ᱥᱮᱨᱮᱧ ᱟᱛᱮ ᱛᱟᱭᱚᱢ ᱛᱮᱫᱚ ᱚᱸᱰᱮ ᱠᱷᱚᱡ ᱜᱮ ᱥᱟᱜᱟᱲ ᱠᱚᱠᱚ ᱞᱟᱜᱟᱭᱟ᱾ ᱥᱟᱜᱟᱲ ᱞᱟᱜᱟ ᱤᱫᱤ ᱠᱟᱛᱮᱫ ᱡᱚᱛᱚ ᱢᱚᱬᱮ ᱟᱛᱩ ᱢᱚᱬᱮ ᱦᱚᱲ ᱴᱷᱮᱱ ᱩᱱᱠᱩ ᱛᱤᱱᱟᱹᱜ ᱞᱮᱠᱷᱟ ᱦᱚᱲ ᱠᱟᱱᱟ ᱠᱚ ᱾ ᱠᱚ ᱚᱸᱰᱮ ᱠᱚ ᱵᱚᱞᱚᱜᱼᱟ ᱟᱨ ᱩᱱᱤ ᱫᱚ ᱜᱷᱚᱲᱟ ᱠᱟᱛᱮᱫ ᱜᱮᱠᱚ ᱤᱫᱤᱭᱮᱭᱟ᱾
ᱟᱪᱪᱷᱟ
ᱟᱫᱚ ᱚᱱᱮ ᱥᱟᱜᱟᱲ ᱞᱟᱜᱟ ᱞᱟᱜᱟ ᱛᱮᱠᱚ ᱪᱟᱞᱟᱜᱼᱟ᱾ ᱚᱸᱰᱮ ᱫᱚ ᱦᱟᱺᱰᱤ ᱠᱚ ᱟᱨ ᱠᱷᱟᱹᱡᱟᱹᱲᱤ ᱯᱤᱴᱷᱟᱹ ᱠᱚᱠᱚ ᱮᱢᱟ ᱠᱚᱣᱟ ᱪᱟ ᱠᱚ ᱟᱨ ᱚᱱᱟ ᱡᱟᱦᱟᱸᱭ ᱵᱷᱩᱜᱟᱹᱨ ᱟᱠᱟᱫ᱾ ᱚᱱᱟ ᱫᱚ ᱥᱟᱹᱲᱤᱢ ᱨᱮᱠᱚ ᱫᱚᱦᱚ ᱦᱚᱴᱚ ᱠᱟᱜ ᱢᱤᱫ-ᱢᱤᱫ ᱵᱷᱚᱸᱜᱟᱹᱨ ᱠᱟᱛᱮᱜ ᱦᱮᱸ
ᱚ ᱟᱫᱚ ᱡᱷᱚᱛᱚ ᱡᱷᱚᱛᱚ ᱢᱟᱱᱮ ᱛᱤᱱᱟᱹᱜ ᱜᱟᱱ ᱜᱮ ᱢᱮᱱᱟᱜ ᱠᱚᱫᱚ ᱩᱱᱠᱩ ᱟᱛᱳ ᱢᱚᱬᱮ ᱦᱚᱲ ᱩᱱᱠᱩᱣᱟᱜ ᱥᱟᱹᱲᱤᱢ ᱨᱮᱠᱚ ᱫᱚᱦᱚ ᱦᱚᱴᱚ ᱠᱟᱜ ᱟ ᱵᱟ?
ᱦᱳᱭ ᱦᱳᱭ ᱟᱫᱚ ᱱᱚᱜᱼᱚ ᱱᱚᱝᱠᱟ ᱟᱞᱮᱭᱟᱜ ᱥᱟᱠᱨᱟᱛ ᱫᱚ ᱱᱚᱛᱮᱱᱟᱜ ᱫᱚ ᱟᱨ ᱤᱱᱟᱹ ᱦᱤᱞᱳᱜ ᱫᱚ ᱢᱤᱫ ᱧᱤᱫᱟᱹ ᱟᱫᱚ ᱟᱞᱮ ᱫᱚ ᱛᱩᱢᱫᱟᱜ ᱴᱟᱢᱟᱠ ᱟᱛᱮ ᱜᱩᱵᱩᱰᱩ ᱮᱱᱮᱡ ᱥᱮᱨᱮᱧ ᱨᱟᱹᱥᱠᱟᱹ ᱡᱚᱝ ᱟᱵᱚᱱ ᱱᱚᱜᱼᱝᱠᱟ
ᱮᱸ ᱟᱫᱚ ᱟᱪᱪᱷᱟ ᱚᱱᱮ ᱡᱮᱨᱚᱠᱚᱢ ᱮᱱᱮᱡ ᱥᱮᱨᱮᱧ ᱨᱮᱭᱟᱜ ᱠᱟᱛᱷᱟᱢ ᱞᱟᱹᱭ ᱠᱮᱫᱟ᱾ ᱟᱫᱚ ᱱᱮᱛᱟᱨ ᱢᱟ ᱧᱮᱞᱚᱜ ᱠᱟᱱᱟ ᱟᱵᱚᱨᱮᱱ ᱡᱟᱦᱟᱸ ᱡᱩᱣᱟᱹᱱ ᱠᱚ ᱦᱮᱸᱥᱮ ᱡᱟᱹᱥᱛᱤ ᱴᱷᱤᱠᱟᱭᱛᱮ ᱩᱱᱠᱩ ᱫᱚ ᱛᱩᱢᱫᱟᱜ ᱴᱟᱢᱟᱠ ᱠᱷᱚᱱ ᱫᱚ ᱠᱟᱹᱴᱤᱡ ᱠᱚ ᱥᱟᱦᱟᱜ ᱠᱟᱱ ᱞᱮᱠᱟ᱾ ᱩᱱᱠᱩ ᱫᱚ ᱰᱤᱡᱮ ᱞᱟᱝᱬᱮ ᱥᱮᱱᱜᱮ ᱠᱟᱹᱴᱤᱡ ᱡᱟᱹᱥᱛᱤ ᱢᱟᱱᱮ ᱚᱱᱛᱮ ᱜᱮ ᱠᱟᱹᱴᱤᱡ ᱠᱚ ᱢᱚᱦᱚᱲᱟᱜ ᱠᱟᱱᱟ᱾
ᱦᱮᱸ
ᱟᱯᱮ ᱚᱱᱛᱮ ᱫᱚ ᱥᱟᱠᱨᱟᱛ ᱨᱮᱫᱚ ᱪᱮᱫ ᱞᱮᱠᱟ ᱚᱱᱟ ᱴᱟᱢᱟᱠ ᱛᱩᱢᱫᱟᱜ ᱜᱮ ᱥᱮ ᱰᱤᱡᱮ ᱞᱟᱸᱜᱽᱬᱮ ᱠᱚᱦᱚᱸ ᱠᱚ ᱪᱚᱞ ᱮᱫᱟ
ᱟ ᱱᱚᱛᱮ ᱫᱚ ᱱᱟᱦᱟᱜ ᱰᱤᱡᱮ ᱞᱟᱜᱽᱲᱟ ᱠᱚᱫᱚ ᱱᱟᱜ ᱦᱟᱸᱜ ᱥᱚᱦᱨᱟᱭ ᱠᱚᱨᱮ ᱫᱚ ᱵᱟᱝ ᱞᱮ ᱤᱭᱟᱹᱭᱮᱫ ᱠᱟᱱᱟ ᱵᱮᱵᱚᱦᱟᱨᱮᱫ ᱠᱟᱱᱟ ᱟᱵᱚᱣᱟᱜ ᱱᱚᱣᱟ ᱟᱹᱨᱤᱪᱟᱹᱞᱤ ᱨᱮᱭᱟᱜ ᱜᱮ ᱛᱩᱢᱫᱟᱜ ᱴᱟᱢᱟᱠᱟᱱ ᱱᱤᱭᱮ ᱛᱮᱜᱮ ᱦᱮᱸ
ᱚᱱᱟ ᱜᱮ ᱡᱚᱛᱷᱟᱛ ᱫᱚ ᱡᱚᱛᱷᱼᱟ ᱥᱮ ᱟᱵᱚᱣᱟᱜ ᱟᱹᱨᱤᱪᱟᱹᱞᱤ ᱨᱮ ᱚᱠᱟᱴᱟᱜ ᱢᱮᱱᱟᱜᱼᱟ
ᱟᱫᱚ ᱜᱚᱝᱠᱮ ᱴᱷᱤᱠ ᱜᱮᱭᱟ ᱛᱚᱵᱮ ᱨᱚᱯᱚᱲ ᱢᱟ ᱟᱭᱢᱟ ᱞᱟᱝ ᱨᱚᱯᱚᱲ ᱮᱱᱟ ᱟᱨ ᱟᱢ ᱥᱟᱞᱟᱜ ᱨᱚᱯᱚᱲ ᱠᱟᱛᱮ ᱦᱚᱸ ᱟᱹᱰᱤ ᱱᱟ
ᱟᱹᱰᱤ ᱟᱹᱰᱤ ᱱᱟᱯᱟᱭ ᱤᱧᱦᱚᱸ ᱟᱹᱰᱤ ᱱᱟᱯᱟᱭᱤᱧ ᱵᱩᱡᱷᱟᱹᱣ ᱠᱮᱫᱟ ᱟᱨ ᱟᱯᱮ ᱚᱱᱛᱮᱱᱟᱜ ᱟᱹᱰᱤ ᱜᱟᱱ ᱠᱟᱹᱴᱤᱡ ᱤᱧ ᱥᱮᱬᱟ ᱠᱮᱫᱟ ᱵᱟᱰᱟᱭ ᱠᱤᱫᱟᱹᱧ ᱡᱮ ᱟᱯᱮ ᱚᱱᱛᱮᱱᱟᱜ ᱟᱹᱨᱤᱪᱟᱹᱞᱤ ᱠᱚ ᱦᱚᱸ ᱦᱮ
ᱵᱟᱹᱧ ᱠᱮᱪᱮᱫ ᱮᱫ ᱛᱟᱞᱟᱝᱟ ᱠᱚᱞ ᱫᱚ
ᱴᱷᱤᱠ ᱜᱮᱮᱭᱟ ᱛᱟᱦᱚᱞᱮ ᱦᱮᱸ ᱤᱱᱠᱟᱹᱜᱮ ᱛᱟᱦᱚᱞᱮ ᱟᱭᱢᱟ ᱥᱟᱨᱦᱟᱣ
ᱴᱷᱤᱠ ᱟᱭᱢᱟ ᱥᱟᱨᱦᱟᱣ